ᱡᱚᱦᱟᱨ ᱜᱮ ᱜᱚᱝᱠᱮ
ᱦᱮᱸ ᱡᱚᱦᱟᱨ ᱜᱮ ᱡᱚᱦᱟᱨ ᱜᱮ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ ᱟᱹᱵᱤᱱ ᱜᱮ ᱪᱮᱫ ᱞᱮᱠᱟ ᱢᱮᱱᱟᱜ ᱵᱤᱱᱟ ᱜᱚᱝᱠᱮ?
ᱦᱮᱸ ᱟᱹᱞᱤᱧ ᱦᱚᱸ ᱱᱟᱯᱟᱭ ᱵᱟᱲᱟ ᱜᱮ ᱟᱨ ᱫᱟᱜ ᱡᱟᱹᱯᱩᱫ ᱠᱚ ᱚᱠᱟ ᱞᱮᱠᱟ ᱜᱚᱢᱠᱮ?
ᱜᱝᱠᱮ ᱟᱞᱮᱥᱮᱫ ᱫᱚ ᱵᱟᱹᱫ ᱵᱟᱹᱭᱦᱟᱹᱲ ᱠᱚ ᱡᱷᱚᱛᱚ ᱯᱮᱨᱮᱡ ᱪᱟᱵᱟ ᱠᱮᱫ ᱫᱚ।
ᱚ ᱪᱟᱥ ᱠᱟᱹᱢᱤ ᱠᱚ ᱞᱟᱜᱟᱣ ᱜᱚᱫ ᱟᱠᱟᱱᱟ?
ᱮᱠᱫᱚᱢ ᱜᱚᱝᱠᱮ ᱥᱩᱨᱩ ᱦᱳᱭ ᱟᱠᱟᱱᱟ ᱮᱛᱚᱦᱚᱵ ᱟᱠᱟᱱᱟ ᱛᱚ ᱟᱫᱚ।
ᱟᱪᱪᱷᱟ ᱟᱪᱪᱷᱟ ᱜᱚᱝᱠᱮ ᱟᱵᱮᱱᱟᱜ ᱨᱚᱲ ᱫᱚ ᱪᱮ ᱪᱤᱠᱟᱹᱛᱮ ᱠᱟᱹᱴᱤᱡ ᱠᱟᱴᱟᱣ ᱠᱟᱴᱟᱣ ᱧᱚᱜ ᱱᱟᱥᱮ ᱱᱟᱥᱮ ᱟᱸᱚᱢᱚᱜ ᱠᱟᱱ ᱫᱚ ᱠᱟᱹᱴᱤᱡ ᱜᱮᱫ ᱜᱮᱫ ᱫᱷᱟᱨᱟ
ᱪᱮᱫ ᱞᱮᱠᱟ ᱟᱸᱡᱚᱢᱚᱜ ᱠᱟᱱᱟ ᱜᱚᱝᱠᱮ?
ᱵᱟᱝ ᱱᱮᱱᱤᱛᱚᱜ ᱫᱚ ᱜᱚᱝ ᱟᱹᱰᱤᱻ ᱮᱠᱫᱚᱢ ᱟᱹᱰᱤ ᱯᱩᱥᱴᱟᱹ ᱯᱩᱥᱴᱤ ᱴᱷᱟᱢ ᱴᱷᱟᱢ ᱟᱸᱡᱚᱢᱚᱜ ᱠᱟᱱᱟ ᱱᱮᱜᱼᱮ ᱱᱤᱛᱚᱜ।
ᱚ ᱜᱚᱝᱠᱮ ᱛᱟᱞᱦᱮ ᱟᱹᱵᱤᱱ ᱥᱮᱫ ᱫᱚ ᱤᱭᱟᱹ ᱫᱟᱜ ᱫᱟᱜ ᱡᱟᱹᱯᱩᱫ ᱠᱚ ᱪᱮᱫ ᱞᱮᱠᱟ?
ᱦᱮᱸᱻ ᱟᱞᱮ ᱱᱚᱛᱮ ᱦᱚᱸ ᱫᱟᱜ ᱡᱟᱹᱯᱩᱫ ᱫᱚ ᱟᱹᱰᱤ ᱡᱚᱨᱟᱞᱳ ᱢᱮᱱᱟᱜᱼᱟ ᱦᱩᱸ ᱪᱟᱥ ᱠᱟᱹᱢᱤ ᱠᱚᱢᱟ ᱞᱟᱜᱟᱣ ᱜᱚᱫ ᱟᱠᱟᱱ ᱟᱨ ᱵᱟᱝᱠᱷᱟᱱ ᱠᱷᱮᱛ ᱠᱚᱢᱟ ᱯᱮᱨᱮᱡ ᱟᱠᱟᱱ ᱴᱚᱢᱵᱚᱞ ᱴᱚᱢᱵᱚᱞ ᱪᱮᱫ ᱵᱮᱱ ᱞᱟᱹᱭᱟ? ᱦᱩᱸ ᱟᱫᱚ ᱜᱚᱝᱠᱮ ᱠᱮ ᱞᱟᱹᱭ ᱫᱟᱞᱤᱧ ᱮᱸ ᱱᱚᱜᱼᱚᱭ ᱡᱟᱦᱟᱸᱜ ᱞᱟᱝ ᱜᱟᱯᱟᱞ ᱢᱟᱨᱟᱜ ᱠᱟᱱᱟ ᱥᱮ ᱤᱧ ᱫᱤᱱ ᱫᱩᱧ ᱱᱚᱜᱼ ᱱᱚᱝᱠᱟ ᱱᱟᱜ ᱠᱟᱹᱴᱤᱡ ᱞᱟᱝ ᱜᱟᱯᱟᱞᱢᱟᱨᱟᱣ ᱞᱮᱱᱠᱷᱟᱱ ᱵᱟᱝ ᱜᱟᱱ ᱠᱚᱚᱜᱼᱟ ᱡᱮ ᱱᱮᱜᱼ ᱱᱮᱜᱼᱮ ᱱᱤᱭᱟᱹ ᱡᱩᱜᱽ ᱨᱮ ᱱᱚᱜᱼᱚᱭ ᱡᱮ ᱟᱹᱛᱩ ᱚᱲᱟᱜ ᱠᱚᱨᱮ ᱱᱚᱜᱼᱚᱭ ᱵᱟᱹᱦᱩᱲᱤᱭᱟᱹ ᱠᱚ ᱢᱮᱱᱟᱜ ᱠᱚᱣᱟ ᱡᱟᱦᱟᱸᱭ ᱫᱚ ᱧᱮᱞ ᱠᱚ ᱵᱮᱱ ᱜᱤᱫᱽᱨᱟᱹ ᱯᱤᱫᱽᱨᱟᱹ ᱟᱛᱮᱜ ᱦᱚᱸᱠᱚ ᱫᱟᱹᱲ ᱠᱟᱱ ᱜᱮ ᱮᱴᱟᱜ ᱨᱮ ᱱᱚᱜᱼᱚ ᱱᱚᱠᱟᱱᱟᱜ ᱠᱟᱛᱷᱟ ᱠᱚ᱾ ᱠᱟᱹᱴᱤᱡ ᱞᱟᱝ ᱜᱟᱯᱟᱞᱢᱟᱨᱟᱣ ᱧᱚᱜ ᱞᱮᱠᱷᱟᱱ ᱟᱹᱰᱤ ᱟᱹᱰᱤ ᱜᱮ ᱱᱟᱯᱟᱭ ᱜᱚᱫᱚᱜᱼᱟ ᱥᱮ ᱪᱮᱫ?
ᱮᱠᱫᱚᱢ ᱡᱚᱛᱷᱟᱛ ᱠᱟᱛᱷᱟ ᱵᱤᱱ ᱞᱟᱹᱭ ᱟᱠᱟᱫᱟ ᱾
ᱦᱮᱸ ᱟᱪᱪᱷᱟ ᱦᱮᱸ ᱦᱮᱸ ᱟᱪᱷᱟ᱾ ᱟᱪᱪᱷᱟ ᱜᱚᱝᱠᱮ ᱛᱚᱵᱮ ᱟᱯᱮ ᱚᱱᱟ ᱠᱚᱨ ᱦᱮᱸ ᱥᱮ ᱱᱚᱜ ᱱᱚᱝᱠᱟ ᱱᱟᱜ ᱠᱤᱪᱷᱩ ᱵᱟᱝ ᱜᱷᱚᱴᱚᱱᱟ ᱠᱚ ᱱᱚᱝᱠᱟᱱᱟᱜ ᱜᱷᱚᱴᱚᱱ ᱠᱚ ᱵᱟᱹᱱᱩᱜᱼᱟ ᱡᱟᱦᱟᱸ ᱫᱚ ᱧᱮᱞ ᱵᱮᱱ ᱢᱤᱫᱴᱮᱱ ᱢᱟᱹᱭ ᱜᱤᱫᱽᱨᱟᱹ ᱜᱤᱫᱨᱟᱹ ᱥᱮ ᱢᱤᱴᱮᱱ ᱵᱟᱦᱩᱲᱤᱭᱟᱹ ᱦᱮᱸ ᱥᱮ ᱧᱮᱞᱮ ᱵᱮᱱ ᱜᱤᱫᱟᱹᱨ ᱯᱤᱫᱟᱹᱨ ᱢᱮᱱᱟᱜ ᱠᱚᱛᱟᱭᱟ ᱚᱛᱷᱚᱪᱚ ᱩᱱᱤ ᱩᱱᱤ ᱵᱟᱹᱦᱩᱲᱤᱭᱟᱹ ᱡᱟᱶᱟᱭᱚᱜ ᱠᱟᱱᱟ ᱮᱴᱟᱜ ᱨᱮ ᱟᱨᱚ ᱮᱴᱟᱜ ᱠᱚᱲᱟ ᱜᱤᱫᱟᱹᱨ ᱴᱷᱮᱱ ᱟᱨ ᱪᱮᱫ᱾ ᱱᱚᱝᱠᱟ ᱱᱟᱜ ᱜᱷᱚᱴᱚᱱ ᱠᱚ ᱦᱩᱭ ᱵᱟᱲᱟ ᱟᱠᱟᱱᱟ?
ᱦᱩᱭᱳ ᱵᱚᱞᱛᱮ ᱟᱞᱮ ᱯᱩᱲᱥᱤ ᱨᱮ ᱦᱩᱭ ᱠᱟᱱᱟ ᱟᱞᱮ ᱟᱹᱛᱩᱳ ᱨᱮᱫᱚ ᱵᱟᱝ ᱾
ᱠᱷᱟᱴᱚ ᱢᱟᱪᱷᱟᱛᱮ ᱦᱟᱸᱜ,
ᱯᱳᱭᱞᱳ ᱠᱷᱚᱱ ᱜᱮᱞᱤᱧ ᱞᱟᱹᱭ ᱞᱮᱜᱮ ᱦᱮᱸ,
ᱦᱮᱸ ᱵᱟᱝᱠᱷᱟᱱ ᱫᱚ ᱦᱟᱜ ᱵᱟᱞᱤ ᱵᱩᱡᱷᱟᱹᱣ ᱫᱟᱲᱮᱭᱟᱜ-ᱟ ᱥᱮ ᱟᱹᱞᱤᱧ ᱦᱚᱸ᱾
ᱦᱚᱭ ᱦᱚᱭ ᱦᱚᱭ᱾ ᱯᱳᱭᱞᱳ ᱠᱷᱚᱱ ᱜᱮᱞᱤᱧ ᱞᱟᱹᱭ ᱞᱮᱜᱮ ᱯᱳᱭᱞᱳ ᱛᱮᱫᱚ ᱱᱩᱭ ᱠᱩᱲᱤ ᱜᱤᱫᱽᱨᱟᱹ ᱫᱚ ᱢᱟᱱᱮ ᱡᱟᱣᱟᱭ ᱞᱮᱱᱟᱭ
ᱦᱮᱸ
ᱯᱳᱭᱞᱳ ᱛᱮᱫᱚ ᱡᱟᱶᱟᱭ ᱞᱮᱱᱟᱭ ᱟᱫᱚ ᱟᱹᱰᱤ ᱠᱚᱢ ᱵᱚᱭᱮᱥ ᱛᱟᱦᱮᱸ ᱞᱮᱱ ᱛᱟᱭᱟ ᱛᱚᱠᱷᱚᱱ ᱫᱚ,
ᱟᱪᱷᱟ,
ᱟᱭᱳ ᱵᱟᱵᱟ ᱚᱸᱰᱮ ᱠᱷᱚᱱ ᱫᱚ ᱚᱱᱟ ᱠᱷᱟᱹᱛᱤᱨ ᱠᱚ ᱩᱰᱩᱝ ᱟᱹᱜᱩ ᱠᱮᱫᱮᱭᱟ᱾
ᱦᱮᱸ ᱦᱮᱸ
ᱦᱳᱭ ᱛᱟᱨᱯᱚᱨᱮ ᱚᱱᱟ ᱯᱚᱨᱮ ᱚᱞᱚᱜ ᱯᱟᱲᱦᱟᱣᱮ ᱠᱟᱱ ᱛᱟᱦᱮᱸᱜ ᱠᱚ,
ᱦᱩᱸ ᱦᱩᱸ
ᱛᱟᱨᱯᱚᱨᱮ ᱚᱞᱚᱜ ᱯᱟᱲᱦᱟᱣ ᱯᱟᱲᱦᱟᱣ ᱛᱮ ᱟᱨᱚ ᱢᱤᱫ ᱫᱷᱟᱟᱭ ᱡᱟᱶᱟᱭ ᱞᱮᱱᱟ, ᱥᱩᱨ ᱧᱚᱜ ᱨᱮ ᱜᱮ᱾ ᱛᱟᱨᱯᱚᱨᱮ ᱚᱸᱰᱮ ᱠᱷᱚᱱ ᱫᱚ ᱟᱡ ᱛᱮᱜᱮ ᱩᱰᱩᱝ ᱦᱮᱡ ᱮᱱᱟᱭ᱾
ᱦᱩᱸ ᱦᱩᱸ ᱦᱩᱸ ᱦᱩᱸ
ᱛᱟᱨᱯᱚᱨᱮ ᱚᱱᱠᱟ ᱚᱱᱠᱟ ᱛᱮᱜᱮ ᱟᱫᱚ ᱚᱲᱟᱜ ᱦᱚᱲ ᱠᱚ ᱞᱟᱹᱭ ᱠᱮᱫᱟ ᱡᱮ ᱱᱚᱝᱠᱟᱭ ᱫᱟᱹᱲ ᱟᱹᱪᱩᱨᱚᱜ ᱠᱟᱱᱟ, ᱛᱟᱦᱚᱞᱮ ᱵᱚ ᱡᱟᱶᱟᱭ ᱠᱟᱭᱟ ᱦᱮᱸ᱾ ᱚ ᱧᱮᱞ ᱧᱮᱯᱮᱞ ᱠᱟᱛᱮᱜ ᱜᱮ ᱦᱮᱸ ᱠᱩᱥᱤ ᱡᱚᱛᱚᱜᱮ ᱠᱩᱥᱤ ᱧᱟᱯᱟᱢ ᱠᱟᱛᱮᱜ ᱜᱮ
ᱦᱩᱸ
ᱵᱟᱯᱞᱟ ᱦᱩᱭᱮᱱᱟ᱾
ᱟᱪᱷᱟ ᱟᱪᱷᱟ ᱟᱪᱷᱟ,
ᱮᱢ ᱠᱮᱫᱮᱭᱟᱠᱚ ᱟᱨᱠᱤ,
ᱦᱮᱸ ᱦᱮᱸ
ᱛᱟᱨᱯᱚᱨᱮ ᱚᱸᱰᱮ ᱢᱤᱫ ᱥᱮᱨᱢᱟ ᱛᱟᱦᱮᱸ ᱮᱱᱟᱭ, ᱦᱮᱸ ᱜᱤᱫᱽᱨᱟᱹ ᱮᱸᱜᱟᱛ ᱜᱤᱫᱽᱨᱟᱹ ᱮᱸᱜᱟᱛ ᱯᱚᱨᱮ ᱛᱟᱨᱯᱚᱨᱮ ᱱᱚᱜ-ᱚᱭ ᱟᱸᱡᱚᱢᱚᱜ ᱠᱟᱱᱟ ᱦᱩᱸ
ᱦᱩᱸ ᱦᱩᱸ
ᱟᱡᱚᱢᱜ ᱠᱟᱱᱟ ᱡᱮ ᱜᱤᱫᱽᱨᱟᱹ ᱮᱸᱜᱟᱛ ᱠᱟᱛᱮᱜ ᱮ ᱫᱟᱹᱲ ᱟᱠᱟᱫᱟ᱾
ᱟᱪᱷᱟ ᱟᱪᱷᱟ, ᱛᱟᱦᱚᱞᱮ ᱠᱷᱟᱱ ᱟᱹᱞᱤᱧᱟᱜ ᱴᱷᱮᱱ ᱠᱟᱛᱷᱟ ᱜᱚᱝᱠᱮ
ᱦᱚᱭ ᱦᱚᱭ ᱦᱚᱭ ᱞᱟᱹᱭ ᱵᱤᱱ?
ᱱᱚᱜ-ᱚᱭ ᱡᱮ ᱜᱤᱫᱽᱨᱟᱹ ᱮᱸᱜᱟᱛ ᱠᱟᱛᱮᱜ ᱦᱚᱭ ᱫᱟᱹᱲ ᱠᱟᱫᱟ ᱥᱮ ᱛᱚᱵᱮ ᱩᱱᱤ ᱜᱤᱫᱽᱨᱟᱹ ᱫᱚ ᱦᱟᱸᱜ ᱵᱟᱵᱟ ᱴᱷᱮᱡ ᱜᱮ ᱡᱟᱹᱱᱤᱡ ᱠᱷᱟᱱ ᱦᱚᱭᱛᱚ ᱢᱮᱱᱟᱭ ᱠᱟᱫᱮ ᱜᱮᱭᱟ
ᱦᱮᱸ ᱦᱮᱸ ᱦᱮᱸ ᱡᱷ ᱡᱵᱮᱱ
ᱚᱱᱟ ᱡᱟᱦᱟᱸ ᱚᱱᱟ ᱥᱟᱠᱟᱢ ᱚᱲᱮᱡ ᱨᱮᱱᱟᱜ ᱠᱟᱛᱷᱟ ᱡᱟᱦᱟᱸ ᱟᱵᱚ ᱥᱟᱱᱛᱟᱲ ᱥᱟᱶᱛᱟ ᱨᱮ ᱢᱮᱱᱟᱜ ᱟᱠᱟᱫᱟᱜ-ᱟ᱾ ᱦᱮᱸ ᱥᱮ
ᱦᱚᱭ ᱦᱚᱭ ᱦᱚᱭ
ᱛᱚᱵᱮ ᱱᱚᱜ-ᱚᱭ ᱱᱚᱣᱟ ᱥᱟᱠᱟᱢ ᱚᱲᱮᱡ ᱫᱚ ᱢᱟᱱᱮ ᱚᱠᱟ ᱞᱮᱠᱟ ᱠᱟᱛᱮᱜ ᱠᱚ ᱚᱲᱮᱡᱟ ᱱᱚᱜ-ᱚᱭ ᱱᱚᱣᱟ ᱠᱚ ᱠᱟᱹᱴᱤᱡ ᱵᱤᱱ ᱵᱟᱲᱟᱭ ᱟᱠᱟᱜ-ᱟ ᱟᱵᱤᱱ ᱠᱤ ᱵᱟᱰᱟᱭ ᱟᱵᱤᱱ
ᱟᱹᱞᱤ ᱟᱹᱞᱤᱧ ᱡᱟᱦᱟᱸ ᱞᱤᱧ ᱵᱟᱰᱟᱭᱟ ᱥᱟᱠᱟᱢ ᱚᱲᱮᱡ ᱠᱟᱛ ᱛᱟ ᱫᱚ ᱡᱮ ᱥᱟᱠᱟᱢ ᱚᱲᱮᱡ ᱫᱚ ᱩᱱ ᱦᱩᱭᱩᱜ-ᱟ ᱩᱱ ᱚᱠᱛᱚ ᱨᱮ ᱡᱟᱦᱟᱸ ᱚᱠᱛᱚ ᱨᱮᱫᱚ ᱵᱟᱨ ᱦᱚᱲ ᱜᱮᱠᱤᱱ ᱨᱮᱵᱮᱱᱟ ᱡᱮ ᱟᱹᱞᱤᱧ ᱟᱹᱞᱤᱧ ᱫᱚ ᱵᱟᱹᱞᱤᱧ ᱛᱟᱦᱮᱱᱟ᱾
ᱦᱮᱸ ᱪᱮᱫ ᱞᱮᱠᱟ ᱵᱤᱱ ᱞᱟᱹᱭ ᱠᱮᱫᱟ ᱟᱨ ᱢᱤᱫ ᱫᱷᱟᱣ ᱞᱟᱹᱭ ᱵᱤᱱ ᱵᱟᱞᱤᱧ ᱟᱸᱡᱚᱢ ᱴᱷᱟᱹᱣᱠᱟᱹ ᱞᱮᱜ-ᱟ?
ᱥᱟᱠᱟᱢ ᱚᱲᱮᱡ ᱫᱚ ᱩᱱ ᱚᱠᱛᱚ ᱨᱮ ᱦᱩᱭᱩᱜ-ᱟ? ᱡᱚᱠᱷᱚᱱ ᱫᱚ ᱵᱟᱨ ᱦᱚᱲᱜᱮ ᱟᱹᱠᱤᱱ ᱟᱹᱠᱤᱱ ᱠᱤᱱ ᱨᱮᱵᱮᱱᱚᱜ-ᱟ ᱡᱮ ᱟᱹᱞᱤᱧ ᱫᱚ ᱟᱫᱚ ᱵᱟᱹᱞᱤᱧ ᱥᱚᱝᱥᱟᱨᱟ᱾
ᱦᱩᱸ ᱦᱩᱸ ᱦᱩᱸ
ᱵᱟᱠᱷᱟᱱ ᱫᱚ ᱱᱚᱝᱠᱟ ᱫᱚ ᱵᱟᱝ ᱦᱩᱭᱩᱜᱼᱟ ᱡᱮ ᱢᱤᱫ ᱦᱚᱲ ᱫᱚᱭ ᱨᱮᱵᱮᱱ ᱠᱟᱱᱟ ᱥᱚᱝᱥᱟᱨ ᱟᱨ ᱢᱤᱫ ᱦᱚᱲ ᱫᱚᱭ ᱨᱮᱵᱮᱱ ᱠᱟᱱᱟ ᱡᱮ ᱵᱟᱹᱧ ᱥᱚᱝᱥᱟᱨᱟ ᱚᱱᱠᱟᱱᱟᱜ ᱨᱮᱫᱚ ᱥᱟᱠᱟᱢ ᱚᱲᱮᱡ ᱫᱚ ᱵᱟᱝ ᱦᱩᱭᱩᱜᱼᱟ᱾
ᱦᱮᱸ ᱦᱮᱸ
ᱯᱟᱨ ᱦᱚᱲ ᱠᱤᱱ ᱨᱮᱵᱮᱱᱟ ᱛᱟᱞᱮ ᱠᱷᱟᱱ ᱫᱚ ᱥᱟᱠᱟᱢ ᱚᱲᱮᱡ ᱦᱩᱭᱩᱜ-ᱟ᱾
ᱟᱪᱪᱷᱟ ᱱᱚᱜ-ᱚᱭ ᱡᱮ ᱥᱟᱠᱟᱢ ᱚᱲᱮᱡ ᱢᱟᱱᱮ ᱚᱠᱟᱞᱮᱠᱟ ᱚᱠᱟ ᱞᱮᱠᱟ ᱠᱟᱛᱮᱜ ᱠᱚ ᱥᱟᱠᱟᱢ ᱠᱚ ᱚᱲᱮᱡ ᱟ ᱱᱚᱣᱟ ᱠᱟᱛᱷᱟ ᱵᱮᱱ ᱵᱟᱲᱟᱭᱟ?
ᱟᱹᱞᱤᱧ ᱫᱚ ᱵᱟᱹᱞᱤᱧ ᱧᱮᱞ ᱵᱟᱲᱟ ᱠᱟᱫᱟ ᱟᱸᱡᱚᱢ ᱫᱚᱞᱤᱧ ᱟᱸᱡᱚᱢᱟ ᱠᱟᱜ ᱜᱮᱭᱟ᱾ ᱮᱱᱠᱷᱟᱱ
ᱟᱸᱡᱚᱢ ᱠᱟᱜ-ᱟ ᱡᱟᱦᱟᱸ ᱵᱮᱱ ᱟᱸᱡᱚᱢ ᱟᱠᱟᱜ-ᱟ ᱥᱮ
ᱦᱮᱸ ᱦᱮᱸ
ᱱᱚᱜ ᱱᱚᱣᱟ ᱟᱸᱡᱚᱢ ᱠᱟᱛᱷᱟ ᱜᱮ ᱠᱟᱹᱴᱤᱡ ᱤᱧᱟᱹᱜ ᱡᱩᱫᱤ ᱵᱮᱱ ᱞᱟᱹᱭ ᱠᱮᱭᱟ ᱛᱟᱦᱚᱞᱮ ᱠᱷᱟᱱ ᱫᱚ ᱟᱹᱰᱤ ᱜᱮ ᱱᱟᱯᱟᱭ ᱛᱟᱨᱯᱚᱨᱮ ᱦᱟᱸᱜ ᱟᱹᱞᱤᱧ ᱦᱚᱸ ᱡᱟᱦᱟᱸ ᱞᱮᱠᱟᱞᱤᱧ ᱟᱸᱡᱚᱢ ᱠᱟᱜ-ᱟ ᱠᱷᱟᱱ᱾
ᱦᱳᱭ ᱦᱳᱭ ᱦᱳᱭ ᱦᱳᱭ ᱦᱳᱭ ᱟᱹᱞᱤᱧ ᱡᱟᱦᱟᱸ ᱞᱤᱧ ᱟᱸᱡᱚᱢ ᱠᱟᱫᱟ ᱯᱩᱲᱥᱤ ᱥᱟᱭᱤᱰ ᱨᱮᱜᱮ ᱦᱩᱭᱩᱜ ᱠᱟᱱ ᱛᱟᱦᱮᱸᱫ ᱛᱚ ᱡᱟᱦᱟ ᱞᱤᱧ ᱟᱸᱡᱚᱢ ᱠᱟᱫᱟ ᱟᱹᱞᱤᱧ ᱫᱚ ᱡᱮ ᱮ ᱡᱟᱦᱟᱸ ᱟᱛᱳ ᱨᱮ ᱥᱟᱠᱟᱢ ᱚᱲᱮᱡ ᱦᱩᱭᱩᱜ-ᱟ?
ᱦᱩᱸ ᱦᱩᱸ
ᱩᱱᱤ ᱢᱟᱺᱡᱷᱤ ᱯᱩᱲᱥᱤ ᱛᱤᱱᱟᱹᱜ ᱢᱮᱱᱟᱜ ᱠᱚᱣᱟᱜ ᱡᱷᱚᱛᱚ ᱢᱟᱱᱮ ᱥᱳᱨ ᱠᱚᱨᱮᱱ ᱟᱹᱛᱳ ᱠᱚᱨᱮᱱ ᱛᱤᱱᱟᱹᱜ ᱠᱚᱣᱟᱜ ᱡᱷᱚᱛᱚ ᱟᱛᱳ ᱢᱟᱺᱡᱷᱤ ᱜᱮ ᱞᱟᱹᱭ ᱥᱚᱫᱚᱨ᱾
ᱟᱪᱪᱷᱟ
ᱟᱨ ᱚᱱᱟ ᱫᱤᱱ ᱨᱮ ᱡᱮᱢᱚᱱ ᱥᱮᱴᱮᱨ ᱠᱚ ᱛᱟᱦᱮᱱ ᱢᱟ᱾
ᱦᱮᱸ ᱦᱮᱸ
ᱥᱟᱱᱟᱢ ᱠᱚ ᱢᱟᱺᱡᱷᱤ ᱢᱤᱫᱴᱷᱮᱱ ᱡᱟᱭᱨᱟ ᱠᱟᱛᱮ ᱠᱩᱲᱤ ᱯᱟᱦᱟ ᱨᱮᱱ ᱦᱚᱲ ᱠᱚᱲᱟ ᱯᱟᱦᱴᱟ ᱨᱮᱱ ᱦᱚᱲ ᱠᱚ ᱛᱟᱦᱮᱱᱟ
ᱦᱩᱸ
ᱟᱫᱚ ᱟᱹᱠᱤᱱ ᱱᱚᱰᱮ ᱠᱚ ᱛᱮᱞᱟ ᱟᱠᱤᱱᱟ ᱡᱮᱻ ᱚᱥᱩᱵᱤᱫᱟ ᱠᱚᱠᱚ ᱠᱩᱞᱤ ᱠᱤᱱ ᱜᱮᱭᱟ᱾
ᱦᱩᱸ
ᱚᱱᱟ ᱠᱚ ᱠᱩᱞᱤ ᱪᱟᱯᱟᱢ ᱠᱟᱛᱮᱫ ᱡᱩᱫᱤ ᱠᱟᱛᱷᱟ ᱵᱟᱭ ᱢᱤᱫᱚᱜ ᱛᱟᱹᱠᱤᱱᱟ ᱥᱮ ᱟᱹᱠᱤᱱ ᱡᱩᱫᱤ ᱠᱤᱱ ᱨᱮᱵᱮᱱᱟ ᱡᱮ ᱩᱱ ᱠᱤᱥᱤ ᱠᱚ ᱥᱟᱶᱨᱮ ᱟᱛᱳ ᱢᱟᱺᱡᱷᱤ ᱠᱚ ᱥᱟᱢᱟᱝ ᱨᱮ ᱡᱮ ᱟᱹᱠᱤᱱ ᱡᱩᱫᱤ ᱞᱟᱹᱭ ᱥᱚᱫᱚᱨᱟ ᱵᱟᱨ ᱦᱚᱲᱟᱜ ᱢᱚᱪᱟᱨᱮ ᱟᱸᱡᱚᱢᱚᱜ-ᱟ ᱡᱮ, ᱟᱹᱞᱤᱧ ᱫᱚ ᱟᱫᱚ ᱵᱟᱹᱞᱤᱧ ᱥᱚᱝᱥᱟᱨᱟ᱾ ᱛᱚᱠᱷᱚᱱ ᱫᱚ ᱟᱫᱚ ᱱᱩᱠᱩ ᱢᱟᱺᱡᱷᱤ ᱠᱚᱫᱚ ᱥᱟᱠᱟᱢ ᱚᱲᱮᱡ ᱜᱮᱠᱚ ᱨᱮᱵᱮᱱᱟ᱾
ᱦᱩᱸ ᱟᱨ ᱥᱟᱠᱟᱢ ᱚᱲᱮᱡ ᱢᱟᱠᱚ ᱨᱮᱵᱮᱱᱟ ᱱᱚᱣᱟ ᱢᱟᱞᱤᱧ ᱵᱩᱡᱼᱼ ᱪᱮᱫ ᱜᱚᱝᱠᱮ ᱮᱱᱟᱝ ᱠᱷᱚᱱᱟᱜ ᱵᱮᱱ ᱞᱟᱹᱭ ᱠᱮᱜᱼᱟ ᱞᱤᱧ ᱥᱟᱠᱟᱢ ᱚᱲᱮᱡ ᱡᱟᱸᱦᱟ ᱠᱟᱹᱢᱤᱴᱟᱜ ᱱᱚᱜ ᱱᱚᱣᱟ ᱫᱚ ᱚᱠᱟ ᱞᱮᱠᱟ ᱥᱟᱵ ᱠᱟᱜ ᱵᱮᱱ ᱡᱷᱚᱛᱚ ᱠᱤᱪᱷᱩ ᱠᱚ ᱨᱮᱵᱮᱱ ᱱᱟ ᱥᱟᱠᱟᱢ ᱚᱲᱮᱡ ᱞᱟᱹᱜᱤᱫ ᱪᱮᱫ ᱞᱮᱠᱟ᱾ ᱠᱟᱛᱮ ᱠᱚ ᱚᱲᱮᱡᱼᱟ ᱱᱚᱜ ᱱᱚᱣᱟ ᱠᱟᱛᱷᱟ᱾
ᱮ ᱱᱚᱣᱟ ᱫᱚ ᱡᱟᱦᱟᱸᱞᱤᱧ ᱮ ᱟᱸᱡᱚᱢ ᱠᱟᱜ ᱜᱮᱭᱟ ᱡᱮ᱾ ᱮ ᱪᱮᱜ ᱢᱤᱫᱴᱮᱡ ᱞᱚᱴᱟ ᱫᱟᱜ ᱠᱚ ᱛᱷᱟᱢᱟᱝᱼᱟ᱾ ᱱᱚᱣᱟ ᱞᱚᱴᱟ ᱫᱟᱜ ᱛᱟᱦᱮᱱᱟ᱾ ᱵᱟᱨ ᱦᱚᱲ ᱜᱮᱠᱤᱱ ᱛᱟᱸᱦᱮᱱᱟ ᱦᱮᱸ ᱵᱟᱹᱦᱩ ᱡᱟᱶᱟᱭ ᱛᱚ ᱢᱤᱫᱼᱼ ᱥᱟᱠᱟᱢ ᱥᱟᱨᱡᱚᱢ ᱥᱟᱠᱟᱢ ᱥᱮᱪᱮᱫ ᱥᱟᱜ ᱠᱟᱜᱼᱟ ᱠᱤᱱ᱾ ᱚᱱᱟᱠᱤᱱ ᱵᱟᱨ ᱦᱚᱲ ᱛᱮᱠᱤᱱ ᱚᱨ ᱪᱷᱟᱲᱟᱣᱟ ᱦᱮᱸ ᱟᱨ ᱠᱩᱲᱤ᱾ ᱜᱤᱫᱽᱨᱟᱹ ᱟᱜ ᱡᱟᱦᱟᱸ ᱢᱮᱲᱦᱮᱫ ᱥᱟᱠᱟᱢ ᱚᱱᱟᱭ ᱛᱩᱫ ᱛᱟᱭᱟ᱾
ᱟᱪᱪᱷᱟ
ᱟᱨ ᱩᱱᱤ ᱠᱩᱲᱤ ᱜᱤᱫᱽᱨᱟᱹ ᱫᱚ ᱱᱚᱣᱟ ᱞᱚᱴᱟ ᱫᱟᱜ ᱥᱮᱫ ᱮ ᱛᱷᱤᱭᱟᱹ ᱦᱚᱴᱚ ᱠᱟᱜᱟᱭ᱾
ᱚ
ᱤᱧ ᱫᱚ ᱚᱱᱟ ᱴᱩᱠᱩ ᱞᱤᱧ ᱵᱟᱲᱟᱭᱟ ᱟᱹᱞᱤᱧ ᱫᱚ ᱩᱱᱟᱹᱜ ᱫᱚ ᱵᱟᱹᱞᱤᱧ ᱧᱮᱞ ᱟᱠᱟᱫᱟ ᱢᱮᱸᱫ ᱛᱮᱸᱦᱚ ᱛᱤᱱᱟᱹᱜ᱾ ᱦᱮᱸ ᱟᱸᱡᱚᱢ ᱵᱟᱲᱟ ᱟᱠᱟᱫ ᱜᱮᱭᱟᱞᱤᱧ ᱦᱮᱸ ᱾
ᱟᱪᱪᱷᱟ ᱟᱪᱪᱷᱟ ᱟᱨ ᱟᱹᱞᱤᱧ ᱫᱚ ᱡᱟᱸᱦᱟ ᱼᱼ ᱠᱛᱷᱟᱧ ᱟᱸᱡᱚᱢ ᱟᱠᱟᱫᱟ ᱟᱸᱡᱚᱢ ᱞᱮᱵᱮᱱ ᱠᱟᱹᱴᱤᱡ, ᱟᱸᱡᱚᱢ ᱞᱮᱵᱮᱱ ᱟᱞᱤᱧᱟᱜ ᱠᱟᱛᱷᱟ ᱼᱼ
ᱦᱳᱭ ᱦᱳᱭ ᱦᱳᱭ ᱦᱳᱭ ᱼᱼ
ᱦᱮᱸ ᱟᱞᱤᱧ ᱡᱟᱸᱦᱟ ᱞᱮᱠᱟᱞᱤᱧ ᱟᱸᱡᱚᱢ ᱟᱠᱟᱜᱼᱟ ᱡᱮ ᱥᱟᱠᱟᱢ ᱚᱲᱮᱡ ᱫᱚ ᱦᱩᱭᱩᱜ ᱠᱟᱱᱟ ᱱᱚᱜᱼᱚᱭ ᱡᱮ ᱼᱼ ᱞᱚᱴᱟ ᱫᱟᱜ ᱠᱚ ᱥᱩᱨᱟᱜ ᱠᱤᱱᱟ ᱵᱟᱱᱟ ᱦᱚᱲ ᱦᱟᱱᱟ ᱫᱷᱟᱨᱮ ᱱᱚᱣᱟ ᱫᱷᱟᱨᱮ ᱠᱤᱱ ᱼᱼ ᱛᱤᱸᱜᱩᱭ ᱱᱟᱥᱮ ᱦᱮᱸ ᱡᱩᱫ ᱼᱼ ᱛᱤ ᱩᱱᱤ ᱢᱮᱲᱦᱮᱫ ᱥᱟᱠᱟᱢ ᱡᱟᱸᱦᱟᱭ ᱦᱚᱨᱚᱜ ᱟᱠᱟᱜᱼᱟ ᱾ ᱚᱱᱮ ᱢᱮᱬᱦᱮᱫ ᱥᱟᱠᱟᱢᱮ ᱛᱩᱫ ᱛᱟᱭᱟ ᱾ ᱦᱮᱸ ᱥᱟᱝᱠᱷᱟ ᱠᱚ ᱪᱩᱲᱤ ᱠᱚ ᱢᱮᱱᱟᱜ ᱛᱟᱭ ᱠᱷᱟᱱ ᱚᱱᱟ ᱠᱚᱭ ᱠᱚᱴᱮᱡ ᱨᱟᱹᱯᱩᱫ ᱛᱟᱭᱟ ᱾ ᱦᱩᱸ ᱚᱱᱟ ᱠᱚᱭ ᱞᱤᱱ ᱨᱟᱹᱯᱩᱫ ᱫᱟ ᱵᱟᱠᱷᱟᱱ ᱠᱚᱴᱮᱡ ᱨᱟᱹᱯᱩᱫ ᱠᱩᱫᱚ ᱚᱱᱟ ᱠᱚ ᱦᱮᱸᱥᱮ ᱛᱟᱨᱯᱚᱨᱮ ᱾ ᱚᱱᱟ ᱠᱚᱴᱮᱡ ᱨᱟᱹᱯᱩᱫ ᱠᱟᱛᱮᱫ ᱦᱚᱭᱛᱚ ᱚᱱᱮ ᱼᱼ ᱤᱭᱟᱹ ᱠᱚ ᱮᱸ ᱮᱢᱟ ᱠᱤᱱᱟᱭ ᱾ ᱪᱮᱫ ᱠᱚ ᱢᱮᱛᱟᱜ ᱠᱟᱱᱟ ᱟᱵᱮᱱ ᱴᱷᱮᱱ, ᱥᱟᱠᱟᱢ ᱦᱚᱭᱛᱳ ᱠᱚ ᱥᱟᱵ ᱦᱚᱪᱚ ᱠᱤᱱᱟ ᱥᱮ ᱪᱮᱜ ᱞᱮᱠᱟ ᱦᱟᱸᱜ ᱾
ᱦᱳᱭ ᱦᱳᱭ ᱦᱳᱭ
ᱦᱩᱸ ᱟᱫᱚ ᱞᱚᱴᱟ ᱫᱟᱜ ᱫᱚᱦᱟᱸᱜᱟ ᱾ ᱡᱚᱠᱷᱚᱱ ᱦᱟᱸᱜ ᱠᱤᱱ ᱚᱲᱮᱡ ᱠᱮᱫᱟ ᱞᱚᱴᱟ ᱫᱟᱨ ᱥᱟᱠᱟᱢ ᱡᱚᱠᱷᱚᱱ ᱚᱲᱮᱡ ᱠᱮᱫᱟ ᱾ ᱦᱮᱸ ᱥᱮ ᱟᱫᱚ ᱩᱱ ᱡᱚᱠᱷᱚᱱ ᱦᱟᱸᱜ ᱠᱤᱱ ᱮᱸ ᱡᱚᱠᱷᱚᱱ ᱦᱟᱸᱜ ᱢᱟᱱᱮ ᱱᱟᱥᱮᱱᱟᱜ ᱠᱤᱱ ᱼᱼ ᱛᱷᱤᱭᱟᱹ ᱩᱞᱴᱟᱹᱣ ᱦᱚᱴᱚ ᱠᱟᱜᱼᱟ, ᱟᱫᱚ ᱱᱮᱛᱟᱨ ᱢᱟ ᱨᱟᱹᱜᱤ ᱛᱮ ᱫᱚᱢᱮ ᱵᱟᱨᱟᱜ ᱵᱟᱨᱟᱜ ᱠᱚ ᱛᱷᱤᱭᱟᱹᱭᱮᱜ ᱾
ᱦᱳᱭ ᱦᱳᱭ ᱼᱼ
ᱦᱮᱸ ᱟᱫᱚ ᱚᱱᱟ ᱞᱚᱴᱟ ᱛᱷᱤᱭᱟᱹ ᱠᱟᱛᱮᱫ ᱟᱫᱚ ᱠᱩᱲᱤ ᱜᱤᱫᱟᱹᱨ ᱦᱚᱸ ᱦᱟᱱᱛᱮᱭ ᱛᱟᱲᱟᱢᱟ ᱾ ᱵᱟᱭ ᱠᱚᱭᱚᱜ ᱨᱩᱣᱟᱹᱲᱟ, ᱟᱨ ᱠᱚᱲᱟ ᱜᱤᱫᱽᱨᱟᱹ ᱦᱚᱸ ᱦᱟᱱᱛᱮ ᱟᱫᱚᱭ ᱛᱟᱲᱟᱢ ᱠᱮᱫᱟ ᱵᱟᱭ ᱠᱚᱭᱚᱜ ᱨᱩᱣᱟᱹᱲᱟ ᱾
ᱦᱳᱭ ᱦᱳᱭ ᱼᱼ
ᱦᱚᱦᱚᱱᱠᱟ ᱠᱟᱛᱮᱜ ᱥᱟᱠᱟᱢ ᱚᱲᱮᱡ ᱫᱚ ᱦᱩᱭᱩᱜᱼᱟ ᱦᱮᱸ ᱟᱹᱞᱤᱧᱟᱜ᱾ ᱫᱚ ᱡᱟᱦᱟᱸ ᱦᱟᱸᱜ ᱞᱤᱧ ᱵᱟᱲᱟᱭ ᱟᱠᱟᱜᱼᱟ, ᱦᱮᱸ ᱥᱮ ᱚᱱᱟ ᱞᱮᱠᱟ ᱾ ᱚ ᱚᱱᱠᱟ ᱫᱚ ᱟᱯᱮᱥᱮᱜ ᱜᱷᱚᱴᱚᱱᱟ ᱠᱚᱫᱚ ᱜᱷᱚᱴᱟᱣ ᱟᱠᱟᱱ ᱜᱮᱭᱟ ᱵᱟᱝ?
ᱦᱮᱸ ᱦᱮᱸ ᱢᱤᱫᱴᱤᱡ ᱜᱷᱚᱴᱚᱱᱟ ᱞᱤᱧ ᱟᱸᱡᱚᱢ ᱟᱠᱟᱫᱟ ᱾
ᱩᱸ ᱼᱼ ᱟᱪᱪᱷᱟ ᱟᱨ ᱟᱞᱮ ᱥᱮᱱᱟᱜ ᱦᱚᱸ ᱢᱤᱫᱴᱮᱱ ᱜᱷᱚᱴᱚᱱᱟ ᱡᱟᱦᱟᱸᱭ ᱫᱚ᱾ ᱱᱮᱸᱛᱟᱨ ᱟᱛᱩ ᱠᱚᱨᱮᱡ ᱧᱮᱞ ᱦᱩᱭᱩᱜ ᱠᱟᱱᱟ ᱦᱮᱸ ᱥᱮ?
ᱦᱳᱭ ᱾
ᱮᱸ ᱚᱲᱟᱜ ᱨᱮ ᱵᱟᱵᱟ ᱛᱟᱭ ᱢᱮᱱᱟᱭᱟ ᱥᱮ ᱼᱼ ᱟᱡ ᱪᱷᱟᱛ ᱤᱭᱟᱹ ᱪᱤ ᱞᱤ ᱠᱚ ᱞᱟᱹᱭᱟ ᱮᱸ ᱼᱼ ᱞᱟᱹᱭ ᱵᱮᱱ ᱥᱮ ᱜᱚᱝᱠᱮ ᱪᱷᱟᱛᱟ ᱫᱟᱨᱮ ᱫᱚ ᱜᱚᱝᱠᱮ ᱚᱱᱟ ᱼᱼ ᱪᱷᱟᱛᱟ ᱫᱟᱨᱮ ᱫᱚ ᱜᱚᱝᱠᱮ ᱚᱱᱟ ᱫᱚ ᱟᱭᱳ-ᱵᱟᱵᱟ ᱥᱮᱜ ᱯᱟᱲᱟᱜ ᱠᱟᱱᱟ ᱯᱟᱞᱮ? ᱥᱮ ᱪᱷᱟ ᱛᱟ ᱫᱟᱨᱮ ᱜᱮ ᱪᱷᱟ ᱛᱟ ᱫᱟᱨᱮ ᱜᱮ ᱡᱟᱱᱤᱡ ᱾
ᱪᱷᱟ ᱛᱟ ᱫᱟ ᱨᱮ ᱜᱮ ᱞᱟᱹᱭ ᱟᱠᱚ ᱾
ᱟᱪᱪᱷᱟ ᱟᱪᱪᱷᱟ ᱩᱱᱤ ᱚᱲᱟᱜ ᱨᱮ ᱛᱟᱦᱮᱱ ᱛᱩᱞᱩᱡ ᱨᱮ ᱦᱚᱸ ᱧᱮᱞ ᱦᱩᱭᱩᱜ ᱠᱟᱱᱟ ᱡᱮ ᱼᱼ ᱟᱨᱚ ᱮᱴᱟᱜ ᱡᱟᱦᱟᱸᱭ ᱟᱹᱛᱩ ᱠᱚᱨᱮᱱ ᱠᱚ ᱥᱟᱶ ᱾ ᱠᱷᱤᱴᱤ-ᱢᱤᱴᱤ ᱨᱚᱲ ᱞᱟᱸᱫᱟ ᱩᱠᱩ ᱪᱩᱠᱩ ᱨᱚᱲ ᱞᱟᱸᱫᱟ ᱱᱚᱜᱼᱱᱟ ᱠᱚ ᱠᱚ ᱫᱚ ᱦᱚᱸ ᱟᱠᱟᱜ ᱜᱮᱭᱟ ᱾ ᱛᱚ ᱵᱮ ᱛᱚ ᱵᱮ ᱟᱵᱮ ᱱᱟᱜ ᱞᱟᱹᱭ ᱛᱮ ᱫᱚ ᱼᱼ ᱪᱮᱫ ᱞᱮᱠᱟ ᱡᱮ ᱱᱚᱜᱼᱚ ᱱᱟ ᱠᱚ ᱪᱤᱠᱟᱹ ᱛᱮ ᱵᱚᱱ ᱴᱮᱠᱟᱣ ᱫᱟᱨᱟᱢ-ᱟ? ᱥᱩᱫᱩ ᱛᱤᱨᱞᱟᱹ ᱦᱚᱯᱚᱱ ᱥᱮ ᱜᱚ ᱜᱚ ᱦᱚᱲ ᱥᱩᱢᱩᱝ ᱫᱚ ᱵᱟᱝ ᱞᱤᱧ ᱞᱟᱹᱭ ᱫᱟ ᱾ ᱡᱮ ᱵᱟᱵᱟ ᱦᱚᱲ ᱠᱚ ᱦᱚᱸ ᱚᱲᱟᱜ ᱨᱮ ᱮᱨᱟ ᱩᱨᱩ ᱛᱟᱦᱮᱱ ᱛᱩᱞᱩᱡ ᱨᱮ ᱦᱚᱸ ᱦᱮᱸ ᱵᱟᱨ ᱦᱮ ᱨᱮ ᱟᱨᱚ ᱦᱟᱸᱜ ᱼᱼ ᱠᱚ ᱞᱟᱹᱭᱟᱜ ᱠᱟᱱᱟ ᱡᱮ ᱦᱮᱸ ᱤᱧ ᱫᱩᱧ ᱰᱟᱝᱣᱟᱹ ᱜᱮᱭᱟ ᱟᱨᱚ ᱼᱼ ᱠᱚ ᱚᱱᱠᱟ ᱱᱟᱜ ᱠᱟᱹᱢᱤ ᱵᱟᱹᱲᱤᱡ ᱠᱟᱹᱢᱤ ᱠᱚ ᱪᱮᱥ ᱴᱟᱭ ᱫᱟ ᱾ ᱦᱮᱸ ᱥᱮ ᱛᱟᱞᱮ ᱠᱷᱟᱱ ᱱᱚᱜ-ᱚᱼᱱᱟ ᱼᱼ ᱠᱚ ᱪᱤᱠᱟᱹ ᱛᱮ ᱵᱚᱱ ᱴᱮᱠᱟᱣ ᱫᱟᱨᱟᱢ-ᱟ ᱟᱨ ᱴᱮᱠᱟᱣ ᱫᱟᱨᱟᱢ ᱞᱟᱹᱠᱛᱤ ᱠᱟᱱᱟ ᱥᱮ ᱵᱟᱝ ᱠᱟᱱᱟ ᱱᱚᱣᱟ ᱠᱚ?
ᱱᱚᱣᱟ ᱫᱚ ᱟᱵᱚ ᱥᱟᱶᱛᱟ ᱥᱚ ᱢᱟᱡᱽ ᱨᱮ ᱦᱩᱭᱩᱜ ᱠᱟᱱᱟ ᱱᱚᱣᱟ ᱫᱚ ᱼᱼ ᱮᱠᱟᱞ ᱜᱮ ᱴᱮ ᱠᱟᱣ ᱫᱟᱨᱟᱢ ᱫᱚᱨ ᱠᱟᱨ ᱠᱟᱱ ᱜᱮᱭᱟ ᱚᱱᱟ ᱠᱷᱟᱹᱛᱤᱨ ᱟᱵᱚ ᱣᱟᱜ ᱟᱹᱰᱤ ᱜᱚᱴᱟᱝ ᱥᱚᱝ ᱥᱟᱨ ᱜᱮ ᱨᱟᱹᱯᱩᱫ ᱠᱟᱱᱟ ᱧᱮᱞ ᱦᱩᱭ ᱠᱟᱱᱟ
ᱮᱠᱷᱚᱱ ᱦᱚᱸ ᱨᱟᱹᱯᱩᱫ ᱚᱜ ᱠᱟᱱ ᱜᱮᱭᱟ
ᱟᱨ ᱨᱟᱹᱯᱩᱫ ᱚᱜ ᱠᱟᱱ ᱜᱮᱭᱟ ᱚᱱᱟ ᱞᱮ ᱠᱟᱛᱤᱧ ᱞᱟᱹᱭᱟ ᱡᱮ ᱮᱠᱟᱞ ᱜᱮ ᱴᱮ ᱠᱟᱣ ᱫᱟᱨᱟᱢ ᱫᱚᱨ ᱠᱟᱨ
ᱦᱩᱸ ᱟᱨ ᱚᱱᱟ ᱚᱱᱟ ᱠᱟᱛᱷᱟ ᱜᱮ ᱞᱤᱧ ᱞᱟᱹᱭ ᱫᱟ ᱡᱟᱦᱟᱸᱭ ᱡᱩᱫᱤ ᱱᱚᱝ ᱠᱟ ᱠᱚ ᱵᱟᱹᱲᱤᱡᱟ ᱚᱠᱟ ᱞᱮᱠᱟ ᱵᱚᱱ ᱠᱟᱹᱢᱤ ᱞᱮ ᱠᱷᱟᱱ ᱟᱵᱚ ᱩᱱᱠᱩ ᱢᱚᱱᱮ ᱵᱚᱛᱚᱨ ᱵᱚᱱ ᱟᱹᱜᱩ ᱦᱚ ᱪᱚ ᱫᱟᱲᱮᱭ ᱟᱠᱚᱣᱟ ᱡᱮ ᱢᱚᱱᱮ ᱨᱮᱱᱟᱜ ᱵᱚᱛᱚᱨ ᱛᱟᱦᱮᱱ ᱛᱟ ᱠᱚᱣᱟ ᱡᱮ ᱱᱚᱝ ᱠᱟ ᱫᱚ ᱵᱟᱝ ᱤᱧ ᱠᱟᱹᱢᱤ ᱭᱟ ᱵᱟᱝ ᱠᱷᱟᱱ ᱫᱚ ᱦᱟᱸᱜ ᱤᱧ ᱫᱚ ᱵᱟᱹᱲᱤᱡ ᱦᱩᱭᱩᱜ ᱛᱤᱧᱟᱹ ᱪᱤᱠᱟᱹ ᱛᱮ ᱵᱚᱱ ᱴᱮ ᱠᱟᱣ ᱫᱟᱨᱟᱢ-ᱟ ᱱᱚᱜᱼᱱᱟ ᱠᱚ ᱠᱟᱛᱷᱟ ᱪᱮᱫ
ᱱᱚᱣᱟ ᱫᱚ ᱞᱤᱧ ᱞᱟᱹᱭᱟ ᱡᱮ ᱱᱚᱣᱟ ᱠᱚᱲᱟ ᱯᱟᱦᱟ ᱴᱟ ᱠᱩᱲᱤ ᱯᱟᱦᱟ ᱴᱟ ᱟᱹᱞᱤᱧ ᱟᱜ ᱫᱚ ᱯᱳᱭᱞᱳ ᱛᱮ ᱫᱚ ᱦᱚ ᱛᱚ ᱞᱟᱹᱭᱟ ᱡᱮ ᱫᱳᱥ ᱫᱚ ᱦᱳᱭ ᱛᱚ ᱵᱟᱨ ᱦᱚᱲ ᱟᱜ ᱜᱮ
ᱦᱩᱸ
ᱡᱟᱦᱟᱸ ᱟᱹᱠᱤ ᱱᱟᱜ ᱛᱚ ᱯᱳᱭᱞᱳ ᱛᱮ ᱫᱚᱥᱤᱧ ᱧᱟᱢ ᱛᱟᱭᱟ ᱠᱩᱲᱤ ᱯᱟᱦᱟ ᱴᱟ ᱠᱷᱚᱱ
ᱪᱮᱫᱟᱜ ᱜᱚᱝᱠᱮ ᱠᱟᱹᱴᱤᱡ ᱵᱮᱱ ᱞᱟᱹᱭ ᱞᱮ ᱠᱷᱟᱱ ᱱᱟᱯᱟᱭ ᱠᱚᱜᱼᱟ
ᱠᱟᱨᱚᱱ ᱪᱷᱟ ᱛᱟ ᱫᱟᱨᱮ ᱢᱮᱱᱟ ᱭᱟ ᱚᱲᱟᱜ ᱨᱮ ᱛᱚ ᱢᱤᱫ ᱴᱤ ᱢᱤᱫ ᱴᱤᱡ ᱰᱟᱝᱹᱜᱣᱟᱹ ᱠᱚᱲᱟ ᱫᱚ ᱵᱩᱡ ᱠᱟᱛᱮᱫ ᱦᱚᱸ ᱵᱟᱝ ᱵᱩᱡ ᱠᱟᱛᱮᱫ ᱨᱮ ᱦᱚᱸ ᱟᱹᱰᱤ ᱠᱤᱪᱷᱩᱭ ᱞᱟᱹᱭ ᱫᱟᱲᱮ ᱭᱟᱜᱼᱟ
ᱦᱮᱸ ᱦᱮᱸ
ᱛᱚ ᱥᱚᱢ ᱯᱚᱠᱠᱚ ᱦᱤᱞᱤ ᱦᱳᱭᱳᱜ ᱟᱭ ᱛᱚ ᱨᱚᱲ ᱠᱚ ᱫᱚ ᱦᱩᱭᱩᱜ ᱜᱮᱭᱟ
ᱦᱮᱸ ᱦᱮᱸ
ᱟᱫᱚ ᱚᱸᱰᱮ ᱞᱮ ᱠᱟᱛᱮ ᱡᱩᱫᱤ ᱟᱫᱚ ᱢᱤᱫ ᱴᱤᱡ ᱮ ᱵᱟᱹᱦᱩ ᱮᱨᱟ ᱥᱮ ᱠᱩᱲᱤ ᱯᱟᱦᱟᱴᱟ ᱠᱷᱚᱱ ᱡᱩᱫᱤ ᱟᱡ ᱡᱩᱫᱤ ᱱᱚᱸᱰᱮ ᱮᱻ ᱵᱟᱹᱲᱤᱡ ᱢᱚᱱᱮ ᱠᱟᱛᱮᱫ ᱮ ᱟᱯᱱᱟᱨ ᱮᱭᱟ
ᱦᱮᱸ
ᱛᱟᱦᱞᱮ ᱚᱸᱰᱮ ᱠᱩᱲᱤ ᱯᱟᱦᱟᱴᱟ ᱟᱜ ᱜᱮ ᱫᱳᱥ
ᱦᱮᱸ ᱟᱪᱪᱷᱟ ᱚᱱᱟ ᱫᱚ ᱴᱷᱤᱠ ᱟᱪᱷᱮ ᱢᱮᱱ ᱠᱷᱟᱱ ᱟᱹᱞᱤᱧ ᱡᱩᱫᱤ ᱱᱚᱝ ᱠᱟ ᱞᱤᱧ ᱞᱟᱹᱭᱟ ᱡᱩᱫᱤ ᱡᱟᱦᱟᱸ ᱛᱤᱥ ᱡᱩᱫᱤ ᱞᱮ ᱵᱩᱡ ᱠᱮᱫ ᱠᱤᱱᱟ ᱩᱱᱠᱤᱱ ᱢᱟᱹᱭ ᱵᱟᱹᱵᱩ ᱛᱟᱹᱠᱤᱱ ᱢᱟᱹᱭ ᱟᱨ ᱩᱱᱤ ᱵᱟᱹᱵᱩ ᱜᱮ
ᱮᱭᱟᱹ ᱵᱟᱹᱵᱩ ᱟᱨ ᱩᱱᱤ ᱵᱟᱹᱦᱩᱲᱤᱭᱟᱹ ᱦᱮᱸ ᱛᱟᱦᱚᱞᱮ ᱠᱷᱟᱱ ᱫᱚ ᱡᱩᱫ ᱡᱩᱫᱤᱧ ᱞᱟᱹᱭᱟ ᱛᱚᱵᱮ ᱩᱱᱤ ᱵᱟᱹᱵᱩ ᱢᱟ ᱵᱟᱲᱟᱭ ᱠᱟᱛᱮᱫ ᱜᱮ ᱩᱱᱤᱩᱭ ᱢᱟ ᱱᱚᱝᱠᱟ ᱠᱟᱫ, ᱛᱟᱨ ᱢᱟᱱ ᱱᱤᱥᱪᱚᱭ ᱠᱩᱥᱤ ᱠᱟᱫᱮᱭᱟ᱾ ᱛᱟᱨᱢᱟᱱᱮ ᱵᱟᱲᱟᱭ ᱠᱟᱱᱟᱭ ᱢᱟᱱᱮ ᱟᱢ ᱫᱚ ᱩᱱᱤ ᱴᱷᱮᱡ ᱜᱮ ᱡᱟᱶᱟᱭ ᱠᱟᱭ ᱢᱮ ᱩᱱᱤ ᱫᱚ᱾
ᱦᱮᱸ ᱦᱮᱸ ᱚᱱᱟ ᱦᱚᱸ ᱡᱚᱛᱷᱟᱛ ᱠᱟᱛᱷᱟ ᱠᱟᱱ ᱜᱮᱭᱟ᱾
ᱟᱨ ᱵᱟᱹᱦᱩ ᱢᱟᱠᱚ ᱟᱨ ᱡᱟᱶᱟᱭ ᱢᱟᱢ ᱡᱟᱶᱟᱭ ᱠᱟᱫᱮ ᱩᱱᱤ ᱴᱷᱮᱱ, ᱫᱚᱦᱚ ᱢᱟᱢ ᱫᱚᱦᱚ ᱦᱚᱪᱚᱭᱮ ᱠᱟᱱ ᱥᱟᱶᱛᱮ ᱯᱷᱩᱨᱟᱹᱱ ᱦᱚᱸ ᱯᱷᱩᱨᱟᱹᱱ ᱮᱢ ᱠᱟᱨᱚᱱ